ᱡᱚᱦᱟᱨ ᱜᱮᱯ ᱾
ᱡᱚᱸᱦᱟᱨ ᱜᱮ ᱜᱚᱝᱠᱮ᱾
ᱦᱮᱸ, ᱜᱚᱝᱠᱮ ᱛᱟᱦᱚᱞᱮ ᱱᱟᱯᱟᱭ ᱵᱟᱲᱟ ᱜᱮᱭᱟ ᱵᱮᱱ?
ᱦᱳᱭ ᱜᱚᱝᱠᱮ ᱱᱟᱯᱟᱭ ᱵᱟᱲᱟ ᱜᱮ᱾
ᱦᱮᱸ᱾ ᱛᱟᱦᱚᱞᱮ ᱜᱷᱟᱨᱚᱸᱡᱽ ᱠᱚᱨᱮᱫ ᱫᱚ ᱱᱟᱯᱟᱭ ᱵᱟᱲᱟ ᱜᱮᱭᱟ ᱠᱚ?
ᱦᱮᱸ ᱜᱚᱝᱠᱮ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱟᱠᱟᱜ ᱦᱚᱠᱭᱟ ᱟᱨ ᱟᱹᱵᱤᱱ ᱜᱮ ᱚᱠᱟ ᱞᱮᱠᱟ ᱢᱮᱱᱟᱜ ᱠᱟᱜ ᱵᱤᱱᱟ ᱟᱨ ᱜᱷᱟᱨᱚᱡᱽ ᱨᱮᱱ ᱚᱠᱟ ᱞᱮᱠᱟ ᱢᱮᱱᱟ ᱟᱠᱟᱜ ᱠᱚᱣᱟ?
ᱦᱮᱸ ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱜᱷᱟᱨᱚᱸᱡᱽ ᱨᱮᱱ ᱦᱚᱸ ᱱᱟᱯᱟᱭ ᱜᱮ ᱢᱮᱱᱟᱜ ᱠᱚᱣᱟ᱾
ᱦᱳᱭ ᱦᱳᱭ ᱦᱳᱭ ᱱᱟᱯᱟᱭ ᱛᱟᱦᱮ ᱞᱮᱱᱠᱷᱟᱱ ᱱᱟᱯᱟᱭ᱾
ᱦᱮᱸ ᱦᱮᱸ ᱦᱮᱸ ᱛᱟᱦᱞᱮ ᱜᱚᱝ ᱠᱮ ᱞᱤᱧ ᱞᱟᱹᱭᱮᱜ-ᱟ ᱥᱟᱹᱜᱩᱱ ᱧᱤᱫᱟᱹ᱾
ᱦᱳᱭ ᱜᱚᱝᱠᱮ ᱥᱟᱹᱜᱩᱱ ᱧᱤᱫᱟᱹ᱾
ᱦᱮᱸ ᱦᱮᱸ᱾
ᱛᱟᱦᱞᱮ ᱮᱵᱷᱮᱱ ᱱᱟᱵᱮᱱ ᱥᱮ ᱮᱵᱷᱮᱱ ᱜᱮᱵᱮᱱ ᱛᱟᱦᱮᱸ ᱠᱟᱱᱟ?
ᱦᱳᱭ ᱜᱚᱝᱠᱮ ᱮᱵᱷᱮᱱ ᱱᱟᱞᱤᱧ ᱦᱚᱜ-ᱚᱸᱭ ᱠᱟᱹᱱᱤᱠ ᱞᱟᱦᱟ ᱧᱚᱜ ᱜᱮ᱾
ᱢᱟᱱᱮ ᱢᱚᱨᱱᱤᱝ ᱚᱳᱣᱟᱠ ᱵᱮᱱ ᱪᱟᱞᱟᱜ ᱞᱟᱹᱜᱤᱫ ᱥᱮ ᱪᱮᱫ ᱞᱮᱠᱟ?
ᱦᱳᱭ ᱜᱚᱝᱠᱮ ᱟᱹᱞᱤᱧ ᱫᱚ ᱚᱸᱭ ᱫᱟᱹᱲᱟᱹᱜ ᱠᱚᱞᱤᱧ ᱪᱟᱞᱟᱜ ᱜᱮᱭᱟ ᱛᱚ᱾ ᱮᱸ ᱜᱚᱝᱠᱮ ᱛᱟᱠᱚ ᱮᱢ ᱠᱟᱜ ᱵᱚᱱᱟ ᱠᱚ ᱚᱠᱛᱚ᱾ ᱦᱮᱸ ᱞᱟᱹᱠ ᱚᱱᱟ ᱦᱚᱸᱛᱚ ᱯᱩᱨᱟᱹᱣ ᱞᱟᱹᱠᱛᱤᱜ ᱠᱟᱱᱟ᱾
ᱦᱮᱸ ᱦᱮᱸ ᱠᱷᱟᱴᱚ ᱢᱟᱪᱷᱟ ᱛᱮ ᱡᱟᱦᱟᱸ ᱦᱮᱸ ᱠᱚᱢ ᱥᱚᱢᱚᱭ ᱛᱮ ᱟᱵᱚᱣᱟᱜ ᱡᱟᱦᱟᱸ ᱥᱚᱢᱚᱭ ᱠᱚ ᱮᱢ ᱟᱠᱟᱫ ᱵᱚᱱᱟ ᱚᱱᱟ ᱠᱚᱦᱚᱸ ᱠᱚ ᱠᱟᱹᱴᱤᱡ ᱵᱚᱱ ᱯᱩᱨᱟᱹᱣ ᱵᱟᱲᱟ ᱠᱟᱜ-ᱟ ᱦᱟᱸᱜ᱾ ᱟᱫᱚᱧ ᱤᱧ ᱦᱚᱧ ᱢᱚᱱᱮ ᱠᱮᱜ-ᱟ ᱡᱚᱠᱷᱚᱱ ᱤᱧᱦᱚᱧ ᱮᱵᱷᱮᱱ ᱟᱠᱟᱱᱟ ᱛᱟᱦᱟᱞᱮ ᱠᱷᱟᱡ ᱫᱚ ᱠᱟᱹᱴᱤᱡ ᱫᱤᱥᱚᱢ ᱨᱮᱱ ᱦᱚᱲ ᱡᱟᱦᱟᱸ ᱛᱤᱱᱟᱹᱜ ᱢᱮᱱᱟᱜ ᱠᱚᱣᱟ ᱠᱟᱹᱴᱤᱡ ᱤᱧ ᱩᱭᱦᱟᱹᱨ ᱞᱮᱠᱚ ᱜᱮ ᱾
ᱦᱚᱭ ᱦᱚᱭ ᱦᱚᱭ ᱦᱚᱭ᱾
ᱦᱩᱸ ᱦᱩᱸ᱾
ᱦᱳᱭ ᱜᱟᱝᱠᱮ᱾
ᱟᱫᱚ ᱟᱵ ᱟᱵᱮᱱᱞᱤᱧ ᱩᱭᱦᱟᱹᱨ ᱠᱮᱫ ᱵᱮᱱᱟ ᱠᱟᱹᱴᱤᱡ ᱱᱚᱣᱟ ᱵᱷᱳᱨ ᱵᱮᱞᱟᱨᱮ᱾
ᱦᱳᱭ ᱜᱚᱝᱠᱮ, ᱟᱹᱰᱤ ᱱᱟᱯᱟᱭ ᱟᱹᱰᱤ ᱱᱟᱯᱟᱭ, ᱦᱮᱸ ᱦᱩᱸ᱾ ᱦᱮᱸ, ᱛᱟᱦᱚᱞᱮ ᱜᱚᱝᱠᱮ ᱦᱚᱸᱜ-ᱚ ᱱᱚᱣᱟ ᱠᱚᱢ ᱚᱠᱛᱚ ᱨᱮ ᱡᱟᱦᱟᱸᱱᱟᱜ ᱥᱟ ᱥᱟᱛᱟᱢ ᱤᱫᱤ ᱠᱟᱛᱮᱜ ᱨᱚᱲ ᱨᱚᱯᱚᱲ ᱞᱮᱠᱷᱟᱱ ᱟᱹᱰᱤ ᱱᱟᱯᱟᱭ ᱠᱚᱜ ᱫᱚ᱾
ᱦᱮᱸ ᱜᱚᱝᱠᱮ ᱮᱠᱫᱚᱢ ᱟᱵᱮᱱ ᱛᱟᱦᱚᱞᱮ ᱟᱹᱞᱤᱧ ᱢᱤᱫᱴᱮᱱ ᱟᱵᱤᱱ ᱴᱷᱮᱱ ᱠᱩᱠᱞᱤ ᱠᱷᱟᱴᱚ ᱢᱟᱪᱷᱟ ᱠᱩᱠᱞᱤ ᱞᱤᱧ ᱫᱚᱦᱚᱭᱟ᱾
ᱦᱳᱭ ᱦᱳᱭ ᱦᱳᱭ ᱞᱟᱹᱭ ᱵᱤᱱ᱾
ᱦᱩᱸ᱾ ᱜᱚᱝᱠᱮ ᱱᱚᱣᱟ ᱟᱵᱚ ᱡᱟᱦᱟᱸ ᱦᱩᱞ ᱢᱟᱦᱟ ᱵᱚᱱ ᱢᱟᱱᱟᱣ ᱟᱠᱟᱫ ᱫᱚ ᱦᱮᱸ᱾ ᱛᱟᱵ ᱮᱱᱟ ᱦᱮᱸ, ᱯᱟᱨᱚᱢ ᱵᱟᱲᱟᱭᱱᱟ᱾ ᱟᱫᱚ ᱛᱟᱦᱚᱞᱮ ᱟᱯᱮ ᱥᱮᱫ ᱫᱚ ᱠᱚ ᱢᱟᱱᱟᱣ ᱵᱟᱲᱟ ᱞᱮᱜ-ᱟ ᱥᱮ ᱵᱟᱝ?
ᱦᱳᱭ ᱜᱚᱝᱠᱮ ᱟᱞᱮ ᱥᱮᱫ ᱫᱚ ᱢᱟᱱᱟᱣ ᱟᱠᱟᱫ ᱜᱮᱭᱟ ᱠᱚ ᱦᱮᱸ ᱟᱨ ᱟᱹᱰᱤ ᱭᱟ ᱨᱟᱹᱥᱠᱟᱹ ᱥᱟᱞᱟᱜ ᱜᱮᱠᱚ ᱢᱟᱱᱟᱣ ᱠᱟᱫᱟ ᱾ ᱟᱨ ᱫᱩᱠ ᱦᱚᱸ ᱞᱟᱹᱭ ᱜᱟᱱᱚᱜᱼᱟ ᱦᱮᱸ, ᱡᱮᱦᱮᱛᱩ ᱟᱵᱚᱨᱮᱱ ᱡᱟᱦᱟᱸ ᱵᱤᱨ ᱵᱟᱱᱴᱟ ᱥᱤᱫᱩ ᱠᱟᱱᱩ ᱮᱸ ᱱᱚᱣᱟ ᱛᱤᱨᱤᱥᱮᱻ ᱡᱩᱱ ᱢᱟᱦᱟ ᱥᱮ ᱟᱴᱷᱨᱚᱥᱚ ᱯᱚᱧᱪᱟᱱᱱᱚ ᱥᱟᱞᱨᱮ, ᱢᱟᱹᱱᱢᱤ ᱢᱟᱭᱟᱝ ᱞᱤᱸᱜᱤ ᱠᱟᱛᱮᱜ ᱥᱮ, ᱡᱤᱣᱤ ᱮᱢ ᱠᱟᱛᱮ ᱟᱵᱚ ᱠᱚ ᱨᱩᱠᱷᱤᱭᱟᱹ ᱦᱚᱴᱚ ᱟᱠᱟᱫ ᱵᱚᱱᱟ ᱾ ᱚᱱᱟ ᱦᱮᱸ- ᱤᱭᱟᱹ ᱫᱚ ᱦᱤᱲᱤᱧ ᱫᱚ ᱟᱹᱰᱤ ᱜᱮ ᱮᱸ ᱵᱟᱹᱲᱤᱡ ᱠᱟᱱᱟ ᱾
ᱦᱳᱭ ᱦᱳᱭ ᱦᱳᱭ ᱾
ᱱᱩᱝᱠᱩ ᱩᱭᱦᱟᱹᱨ ᱫᱚᱦᱚ ᱜᱮ ᱟᱵᱚᱣᱟᱜ ᱫᱚ ᱠᱟᱹᱢᱤ ᱫᱚ ᱾
ᱦᱮᱸ ᱾ ᱜᱚᱝᱠᱮ ᱱᱚᱣᱟ ᱨᱮᱱᱟᱜ, ᱦᱮᱸ, ᱦᱮᱸ, ᱞᱟᱹᱭ ᱵᱮᱱ ᱾
ᱛᱟᱦᱟᱚᱞᱮ ᱜᱚᱝᱠᱮ ᱟᱹᱵᱤᱱ ᱥᱮᱫ ᱫᱚ ᱦᱩᱞ ᱢᱟᱱᱟᱣ ᱫᱚ ᱠᱚ ᱫᱚᱠᱚ ᱢᱟᱱᱟᱣ ᱟᱠᱟᱜ-ᱟ ᱥᱮ?
ᱦᱮᱸ ᱦᱮᱸ, ᱢᱟᱱᱟᱣ ᱠᱟᱫᱟ ᱠᱚ ᱾ ᱜᱚᱴᱟ ᱫᱤᱥᱚᱢ ᱜᱮ ᱠᱚ ᱢᱟᱱᱟᱣ ᱟᱠᱟᱫᱟ, ᱟ ᱱᱚᱛᱮ ᱦᱚᱸᱞᱮ ᱢᱟᱱᱟᱣ ᱟᱠᱟᱫ ᱜᱮᱭᱟ ᱾ ᱦᱩᱸ ᱦᱩᱸ ᱾ ᱱᱚᱣᱟ ᱜᱚᱝᱠᱮ ᱠᱟᱹᱴᱤᱡ ᱛᱟᱦᱚᱞᱮ ᱱᱚᱣᱟ ᱤᱫᱤ ᱠᱟᱛᱮ ᱟᱵᱮᱱ ᱠᱟᱹᱴᱤᱡ ᱤᱧ ᱞᱟᱹᱭᱟᱵᱤᱱᱟ ᱾ ᱪᱮᱞᱮᱠᱟ ᱡᱩᱫᱤᱻ
ᱦᱳᱭ ᱾
ᱢᱟᱱᱮ ᱟᱵᱮᱱ ᱵᱮᱱ ᱟᱵᱮᱱ ᱵᱮᱱ ᱵᱟᱲᱟᱭ ᱨᱮᱦᱚᱸ ᱤᱧ ᱡᱟᱦᱟᱸ ᱱᱮᱠᱟ ᱠᱟᱹᱴᱤᱡ ᱤᱧ ᱵᱟᱲᱟᱭᱟ, ᱚᱱᱠᱟ ᱵᱟᱪᱟᱜ ᱾ ᱡᱩᱫᱤ ᱵᱷᱩᱞ ᱢᱩᱞ ᱦᱩᱭᱩᱜ ᱠᱷᱟᱡ ᱠᱟᱹᱴᱤᱡ ᱵᱤᱱ ᱥᱩᱫᱷᱨᱟᱹ ᱠᱟᱛᱤᱧ ᱞᱤᱧᱟ ᱾
ᱦᱳᱭ ᱦᱳᱭ ᱜᱚᱝᱠᱮ, ᱦᱳᱭ ᱾
ᱦᱩᱸ ᱾ ᱟᱫᱚ ᱠᱟᱹᱴᱤᱡ ᱞᱤᱧ ᱞᱟᱹᱭᱟᱵᱮᱱ ᱠᱟᱱᱟ ᱛᱟᱦᱚᱞᱮ ᱱᱚᱣᱟ ᱤᱫᱤ ᱠᱟᱛᱮᱫ᱾
ᱦᱳᱭ ᱦᱳᱭ ᱾
ᱦᱮᱸ, ᱱᱚᱣᱟ ᱟᱵᱚ ᱡᱟᱦᱟᱸ ᱦᱩᱞ ᱢᱟᱦᱟ ᱫᱚ ᱟᱴᱷᱮᱨᱚᱥᱚ ᱯᱚᱧᱪᱟᱱᱱᱚ ᱠᱷᱚᱱᱟᱜ ᱪᱩᱣᱟᱱᱱᱚ ᱠᱷᱚᱱᱟᱜ ᱯᱚᱧᱪᱟᱱᱱᱚ ᱡᱟᱦᱟᱸ ᱦᱩᱭᱞᱮᱱ ᱦᱮᱸ ᱾
ᱦᱳᱭ ᱜᱚᱝᱠᱮ, ᱦᱳᱭ ᱦᱳᱭ ᱦᱳᱭ ᱾
ᱦᱮᱻ ᱱᱚᱣᱟ ᱫᱚ ᱟᱵᱚ ᱫᱚ ᱢᱤᱫᱴᱮᱱ ᱥᱤᱫᱩ ᱠᱟᱱᱩ ᱫᱚ ᱴᱟᱴᱠᱟᱭ ᱫᱚ ᱵᱟᱠᱤᱱ ᱞᱟᱲᱟᱹᱭ ᱞᱮᱫᱟ ᱥᱮ ᱾
ᱵᱟᱝ ᱜᱚᱝᱠᱮ ᱵᱟᱝ ᱾
ᱦᱩᱸ ᱦᱩᱸ ᱟᱨ ᱴᱟᱴᱠᱟᱭ ᱫᱚ ᱥᱟᱱᱛᱟᱲ ᱫᱚ ᱵᱟᱵᱚᱱ ᱞᱟᱹᱲᱦᱟᱹᱭᱚᱜ ᱜᱮᱭᱟ ᱾
ᱦᱳᱭ ᱦᱳᱭ ᱦᱳᱭ ᱾
ᱡᱟᱦᱟᱸᱱᱟᱜ ᱢᱤᱫᱴᱮᱱᱻ ᱫᱤᱥ ᱦᱩᱫᱤᱥ ᱫᱚ ᱛᱟᱦᱮᱸ ᱠᱟᱱ ᱛᱟᱹᱠᱤᱱᱟ ᱮᱴᱠᱮᱴᱚᱬᱮ ᱠᱤᱱ ᱥᱤᱨᱡᱟᱹ ᱮᱴᱠᱮᱴᱚᱬᱮ ᱠᱤᱱ ᱧᱟᱢ ᱞᱮᱫ ᱛᱮᱜᱮ ᱠᱤᱱ ᱟᱵᱚ ᱥᱟᱶᱛᱟᱨ ᱥᱟᱶᱛᱟ ᱨᱮ ᱩᱱᱠᱤᱱ, ᱠᱤᱱ ᱛᱤᱸᱜᱩ ᱞᱮᱱᱟ ᱾
ᱳᱦ ᱦᱳᱭ ᱦᱳᱭ ᱜᱚᱝᱠᱮ, ᱦᱳᱭ ᱦᱳᱭ ᱾
ᱦᱩᱸ ᱦᱩᱸ ᱟᱫᱚ ᱚᱱᱠᱟᱜᱮ ᱜᱚᱢᱠᱮ ᱱᱚᱣᱟ ᱡᱚᱠᱷᱚᱱ ᱩᱱᱠᱤᱱᱻ ᱤᱝᱨᱮᱡᱽ ᱠᱚ ᱡᱚᱠᱷᱚᱱ ᱠᱚ ᱱᱩᱠᱩᱣᱟᱜ ᱚᱱᱟ ᱠᱷᱟᱡᱽᱱᱟ ᱟᱹᱫᱟᱹᱭ ᱠᱚ ᱠᱟᱹᱴᱤᱡ ᱠᱚᱼᱼ ᱡᱟᱹᱥᱛᱤ ᱞᱮᱫ ᱛᱟᱠᱚᱣᱟ ᱩᱸᱜ ᱦᱮᱸ᱾ ᱛᱚᱠᱷᱚᱱ ᱠᱷᱟᱡ ᱜᱮ ᱢᱟᱱᱮ ᱩᱱᱠᱩ ᱟᱵᱚ ᱪᱮᱛᱟᱱ ᱨᱮ ᱟᱹᱰᱤᱜᱟᱱ ᱱᱟᱦᱟᱪᱟᱨᱼᱼ ᱠᱚ ᱥᱨᱤᱥᱴᱤ ᱢᱟᱱᱮ ᱛᱚᱭᱨᱤ ᱞᱮᱫᱟ᱾ ᱢᱟᱱᱮ ᱟᱵᱚ ᱢᱟᱹᱱᱢᱤ ᱠᱚ ᱚᱱᱟ ᱠᱚ ᱵᱟᱵᱚᱱ ᱥᱟᱦᱟ ᱫᱟᱲᱮᱭᱟᱜ ᱠᱟᱱ ᱛᱟᱸᱦᱮᱱᱟ᱾ ᱦᱩᱸ ᱟᱵᱚᱞᱮᱱ ᱛᱤᱨᱞᱟᱹ ᱦᱚᱯᱚᱱ ᱠᱚᱦᱚᱸ ᱟᱹᱰᱤ ᱱᱟᱦᱟᱪᱟᱨ ᱛᱮᱠᱚ ᱵᱮᱵᱚᱦᱟᱨᱮᱫ ᱠᱚ ᱛᱟᱦᱮᱱᱟ᱾
ᱦᱳᱭ ᱜᱚᱝᱠᱮ ᱦᱳᱭ ᱦᱳᱭ᱾
ᱦᱩᱸ᱾ ᱚᱱᱟ ᱠᱷᱟᱹᱛᱤᱨ ᱛᱮ ᱩᱱᱠᱤᱱ ᱫᱚ ᱵᱷᱚᱜᱽᱱᱟᱰᱤ ᱨᱮ ᱡᱟᱦᱟᱸ ᱡᱟᱦᱟᱸ ᱫᱩᱯᱲᱩᱵ ᱦᱚᱦᱚ ᱠᱟᱛᱮᱫ ᱠᱤᱱ ᱞᱟᱹᱲᱦᱟᱹᱭ ᱠᱤᱱ ᱮᱦᱚᱵ ᱞᱮᱫᱟ ᱟᱫᱚ ᱩᱱᱠᱩ ᱠᱚ ᱥᱟᱱᱛᱟᱲ ᱟᱵᱚ ᱨᱮᱱ ᱡᱟᱦᱟᱸ ᱦᱩᱞᱜᱟᱹᱨᱤᱭᱟᱹ ᱠᱚ, ᱩᱱᱠᱩ ᱠᱚ ᱢᱚᱱᱮ ᱠᱮᱜᱼᱟ ᱟᱵᱚ ᱫᱚ ᱱᱚᱣᱟᱜ ᱱᱚᱣᱟ ᱟᱵᱚᱣᱟᱜ ᱦᱟᱹᱛᱭᱟᱹᱨ ᱫᱚ ᱚᱱᱠᱟ ᱫᱚ ᱪᱮᱫ ᱦᱚᱸ ᱵᱟᱹᱱᱩᱜ ᱛᱟᱵᱚᱱ ᱫᱚ, ᱟᱵᱚ ᱪᱤᱠᱟᱹᱛᱮᱵᱚᱱ ᱪᱤᱠᱟᱹ ᱛᱮᱵᱚᱱ ᱱᱚᱣᱟ ᱡᱤᱱᱤᱥ ᱵᱚᱱ ᱩᱱᱠᱩ ᱥᱟᱛᱮ ᱵᱚᱱ ᱫᱟᱲᱮᱜᱼᱟ? ᱟᱫᱚ ᱩᱱ ᱨᱮᱜᱮ ᱥᱤᱫᱩ ᱠᱟᱹᱱᱦᱩ ᱟᱹᱠᱤᱱ ᱨᱮᱱ ᱢᱤᱥᱨᱟ ᱪᱟᱸᱫᱽ ᱵᱷᱳᱭᱨᱚᱵᱽ ᱡᱟᱦᱟᱸᱭ ᱫᱚ, ᱩᱱᱠᱤᱱ ᱩᱱᱠᱩ ᱩᱱᱠᱤᱱ ᱠᱤᱱ ᱞᱟᱹᱭ ᱠᱮᱫᱟ ᱟᱵᱚᱣᱟᱜ ᱦᱚᱸ ᱢᱮᱱᱟᱜ ᱛᱟᱵᱚᱱᱟ ᱟᱨ ᱩᱱᱠᱩ ᱫᱚ ᱟᱫᱚ ᱟᱵᱚᱨᱮᱱ ᱡᱟᱦᱟᱸ ᱩᱱᱠᱩᱨᱮᱱ ᱡᱟᱦᱟᱸ ᱤᱭᱟᱹ ᱠᱚ, ᱵᱟᱹᱲᱛᱤ ᱦᱚᱲ ᱠᱚᱢ ᱞᱟᱹᱲᱦᱟᱹᱭ ᱞᱟᱹᱜᱤᱫ ᱠᱚ ᱚᱸᱰᱮ ᱠᱚ ᱥᱮᱴᱮᱨ ᱠᱚ ᱛᱟᱦᱮᱸ ᱠᱟᱱ ᱟᱵᱚᱨᱮᱱ ᱥᱟᱶᱛᱟ ᱥᱟᱱᱛᱟᱲ ᱥᱟᱶᱛᱟ ᱨᱮᱱ ᱢᱟᱱᱣᱟ ᱠᱚ, ᱩᱱᱠᱩ ᱠᱚ ᱞᱟᱹᱭᱫᱟ ᱩᱱᱠᱩᱣᱟᱜ ᱢᱚᱛᱚ ᱦᱮᱸ ᱥᱮᱸᱜᱮᱞ ᱵᱩᱱᱫᱩᱠ ᱴᱩᱴᱤ ᱢᱮᱱᱟᱜ ᱛᱟᱠᱚᱣᱟ᱾
ᱦᱳᱭ ᱦᱳᱭ ᱦᱳᱭ᱾
ᱦᱮᱸ ᱟᱵᱚ ᱪᱤᱠᱟᱹᱛᱮ ᱥᱟᱹᱜᱤᱧ ᱠᱷᱚᱱᱟᱜ ᱫᱚᱵᱚᱱ ᱤᱭᱟᱹ ᱠᱚᱣᱟ? ᱟᱫᱚ ᱛᱚᱠᱷᱚᱱ ᱥᱤᱫᱩ ᱠᱟᱹᱱᱩ ᱠᱤᱱ ᱞᱟᱹᱭ ᱞᱮᱜ-ᱟ ᱟᱵᱚᱣᱟᱜ ᱦᱚᱸ ᱟᱜᱼᱥᱟᱨ ᱠᱟᱹᱯᱤ ᱛᱟᱲᱣᱟᱨᱤ ᱢᱮᱱᱟᱜ ᱛᱟᱵᱚᱱᱟ᱾ ᱚᱱᱟ ᱚᱱᱟ ᱛᱮᱜᱮ ᱵᱚᱱ ᱞᱟᱹᱲᱦᱟᱹᱭᱟ᱾ ᱛᱚᱠᱷᱚᱱ ᱚᱱᱟ ᱠᱷᱟᱹᱛᱤᱨ ᱜᱮ ᱱᱚᱣᱟ ᱤᱝᱨᱮᱡᱽ ᱟᱵᱚᱣᱟᱜ ᱡᱟᱦᱟᱸ ᱮᱸ ᱢᱟᱱᱮ ᱟᱵᱚ ᱡᱟᱦᱟᱸ ᱠᱷᱮᱛ ᱵᱟᱹᱫᱽ ᱵᱚᱱ ᱵᱮᱱᱟᱣᱟ ᱚᱱᱮ ᱚᱸᱰᱮ ᱫᱷᱤᱨᱤ ᱢᱩᱰᱩ ᱚᱱᱮ ᱜᱟᱰᱟ ᱠᱚᱢ ᱢᱟᱜ ᱤᱭᱟᱹ ᱠᱟᱛᱮᱫ ᱵᱩᱨᱩ
ᱦᱳᱭ ᱦᱳᱭ᱾
ᱟᱫᱚ ᱚᱱᱟ ᱠᱚ ᱤᱭᱟᱹ ᱵᱟᱲᱟ ᱠᱟᱛᱮᱫ ᱩᱱᱠᱩ ᱚᱱᱟ ᱠᱚᱠᱚ ᱨᱮᱡᱮᱫ ᱵᱚᱱ ᱛᱟᱦᱮᱱᱟ, ᱚᱱᱟ ᱠᱷᱟᱹᱛᱤᱨ ᱚᱱᱟ ᱞᱟᱹᱲᱦᱟᱹᱭ ᱫᱚᱭ ᱪᱟᱹᱞᱩ ᱞᱮᱫᱟ ᱩᱱᱤ ᱫᱚ᱾ ᱟᱫᱚ ᱟᱫᱚ ᱚᱱᱟ ᱜᱮ ᱥᱤᱫᱩ ᱠᱟᱹᱱᱦᱩ ᱛᱟᱹᱠᱤᱱ ᱤᱝᱨᱮᱡᱽ ᱠᱚ ᱠᱤᱱ ᱞᱟᱜᱟ ᱞᱮᱫ ᱠᱚᱨᱮ, ᱟᱫᱚ ᱩᱱᱠᱤᱱ ᱫᱚ ᱛᱚᱠᱷᱚᱱ ᱜᱮ ᱟᱹᱠᱤᱱᱟᱜ ᱡᱤᱣᱤ ᱫᱚᱠᱤᱱ ᱟᱞᱟᱭ ᱞᱮᱫᱟ᱾
ᱦᱳᱭ ᱜᱚᱝᱠᱮ ᱦᱳᱭ, ᱟᱹᱞᱤᱧ ᱡᱟᱦᱟᱸ ᱛᱤᱱᱟᱹᱜ ᱞᱤᱧ ᱟᱸᱡᱚᱢ ᱟᱠᱟᱫᱟ ᱡᱮ ᱟᱹᱵᱤᱱ ᱡᱟᱦᱟᱸ ᱵᱤᱱ ᱞᱟᱹᱭ ᱠᱮᱫᱟ ᱮᱸ ᱱᱚᱝᱠᱟ ᱜᱮ ᱡᱮ ᱥᱟᱱᱛᱟᱲ ᱠᱚ ᱪᱮᱛᱟᱱ ᱟᱹᱰᱤ ᱱᱟᱦᱟᱪᱟᱨ ᱥᱮ ᱮᱸ ᱠᱩᱲᱤ ᱥᱮ ᱛᱤᱨᱞᱟᱹ ᱠᱚ ᱪᱮᱛᱟᱱ ᱟᱹᱰᱤ ᱱᱟᱦᱟᱪᱟᱨ ᱠᱚ ᱮᱸ ᱛᱮᱭᱟᱨᱮᱫ ᱛᱟᱦᱮᱸᱫ ᱟᱫᱚ ᱦᱮᱸ ᱟᱵᱚᱨᱮᱱ ᱦᱩᱞᱜᱟᱹᱨᱭᱟᱹ ᱥᱤᱫᱩ ᱠᱱᱦᱩ ᱵᱟᱝᱠᱤᱱ ᱧᱮᱞ ᱥᱟᱦᱟᱳ ᱫᱟᱲᱮ ᱠᱟᱣᱫᱟ᱾ ᱡᱟᱦᱟᱸ ᱫᱚ ᱠᱤᱱ ᱦᱚᱦᱚ ᱞᱮᱫᱟ ᱵᱷᱚᱜᱽᱱᱟᱰᱤᱦᱤ ᱨᱮ᱾ ᱡᱟᱦᱟᱸ ᱫᱚ ᱮᱸ ᱥᱟᱭ ᱥᱟᱭ, ᱜᱮᱥᱟᱭ ᱜᱮᱥᱟᱭ ᱮᱸ ᱢᱟᱹᱱᱢᱤ ᱠᱚ
ᱦᱮᱸ ᱜᱚᱝᱠᱮ ᱦᱮᱸ᱾
ᱦᱮᱸ᱾ ᱛᱚ ᱱᱚᱝᱠᱩ ᱱᱚᱰᱮ ᱢᱤᱫ ᱡᱩᱢᱤᱫ ᱠᱟᱛᱮᱫ ᱠᱚ ᱞᱟᱹᱲᱦᱟᱹᱭ ᱞᱮᱫᱟ ᱦᱮᱸ᱾
ᱦᱮᱸ ᱦᱮᱸ᱾
ᱟᱹᱰᱤ ᱟᱸ ᱫᱩᱠᱷ ᱨᱮᱱᱟᱜ ᱠᱟᱛᱷᱟ ᱠᱟᱱᱟ ᱡᱮ ᱩᱱᱠᱤᱱ ᱡᱤᱣᱤ ᱢᱟᱭᱟᱝ ᱮᱢ ᱠᱟᱛᱮᱜ ᱟᱵᱚ ᱠᱚ ᱨᱩᱠᱷᱤᱭᱟᱹ ᱫᱚᱦᱚ ᱟᱠᱟᱜ ᱵᱚᱱᱟ ᱾
ᱦᱮᱸ ᱦᱮᱸ ᱾
ᱟᱨᱚ ᱜᱚᱝᱠᱮ ᱟᱹᱰᱤ ᱟᱹᱰᱤ ᱡᱟᱭᱜᱟ ᱨᱮᱜᱮ ᱞᱤᱧ ᱧᱮᱞ ᱟᱠᱟᱫᱟ ᱡᱮ ᱱᱚᱜ-ᱚᱭ ᱡᱮ ᱦᱩᱞ ᱢᱟᱦᱟ ᱟᱵᱚᱣᱟᱜ ᱦᱩᱭᱩᱜ ᱠᱟᱱᱟ
ᱦᱳᱭ ᱜᱚᱝᱠᱟᱮ ᱦᱮᱸ ᱾
ᱱᱚᱜ-ᱚᱭ ᱡᱮ ᱟᱵᱚᱣᱟᱜ ᱦᱩᱞ ᱢᱟᱦᱟ ᱦᱩᱭᱩᱜ ᱠᱟᱱᱟ ᱚᱱᱟ ᱦᱩᱞ ᱢᱟᱦᱟ ᱨᱮ ᱥᱮ ᱛᱤᱨᱤᱥᱮ ᱡᱩᱱ ᱨᱮ ᱧᱮᱞᱚᱜ ᱠᱟᱱᱟ ᱡᱮ ᱮᱢᱱᱤ ᱜᱮ ᱥᱟᱱᱛᱟᱲ ᱦᱚᱯᱚᱱ ᱱᱚᱣᱟ ᱯᱨᱳᱜᱨᱟᱢ ᱠᱚᱠᱚ ᱠᱚᱨᱟᱣ ᱦᱚᱪᱚᱭᱮᱫᱟ ᱾
ᱦᱳᱭ ᱜᱚᱝᱠᱮ ᱦᱮᱸ ᱦᱮᱸ ᱦᱮᱸ ᱮᱫᱚᱢ ᱡᱚᱛᱷᱟᱛ ᱠᱟᱛᱷᱟ ᱵᱮᱱ ᱨᱟᱠᱟᱵ ᱟᱠᱟᱜ-ᱟ᱾
ᱦᱳᱭ ᱦᱳᱭ ᱚᱱᱟ ᱫᱚ ᱛᱤᱱᱟᱹᱜ ᱵᱟᱹᱲᱤᱡ-ᱟ ᱥᱮ ᱟᱹᱵᱤᱱ ᱫᱚ ᱱᱚᱣᱟ ᱵᱟᱹᱲᱤᱡ ᱵᱟᱵᱤᱱ ᱢᱚᱱᱮᱭᱮᱫᱟ?
ᱟᱹᱞᱤᱧ ᱫᱚ ᱚᱱᱟ ᱤᱫᱤ ᱠᱟᱛᱮᱫ ᱱᱚᱣᱟ ᱫᱚ ᱟᱵᱚ ᱯᱨᱳᱜᱨᱟᱢ ᱫᱚᱦᱚ ᱨᱮᱱᱟᱜ ᱫᱚ ᱠᱳᱱᱳ ᱩᱪᱤᱛ ᱜᱮ ᱵᱟᱝ ᱠᱟᱱ ᱛᱟᱵᱚᱱᱟ ᱟᱵᱚ ᱫᱚ ᱱᱚᱣᱟ ᱟᱵᱚ ᱪᱮᱛᱟᱱ ᱨᱮ ᱡᱟᱦᱟᱸ ᱱᱟᱦᱟᱪᱟᱨ ᱦᱩᱭ ᱞᱮᱱ ᱚᱱᱟ ᱫᱚ ᱨᱟᱹᱥᱠᱟᱹ ᱨᱮᱱᱟᱜ ᱱᱟᱦᱟᱪᱟᱨ ᱫᱚ ᱵᱟᱝ ᱦᱩᱭ ᱞᱮᱱᱟ᱾ ᱟᱵᱚ ᱪᱮᱛᱟᱱ ᱨᱮ ᱵᱚᱦᱩ ᱵᱚᱦᱩ ᱩᱱᱠᱩ ᱟᱠᱚᱣᱟᱜ ᱟᱵᱚ ᱞᱟᱜᱟ ᱨᱮᱱᱟᱜ ᱠᱚ ᱪᱮᱥᱴᱟ ᱞᱮᱫᱟ᱾
ᱦᱚᱭ ᱦᱚᱭ ᱦᱚᱭ᱾
ᱟᱫᱚ ᱩᱱᱠᱩ ᱡᱩᱫᱤ ᱵᱟᱝᱠᱚ ᱤᱭᱟᱹ ᱠᱚᱜ-ᱟ ᱛᱟᱦᱚᱞᱮ ᱟᱵᱚ ᱫᱚ ᱮᱠᱷᱱᱟᱹᱣ ᱡᱟᱹᱱᱤᱡ ᱡᱟᱹᱱᱤᱡ ᱠᱷᱟᱡ ᱫᱚ ᱦᱟᱸᱜ ᱩᱱᱠᱩᱣᱟᱜ ᱜᱚᱵᱚᱞ ᱨᱮᱜᱮ ᱵᱚᱱ ᱛᱟᱦᱮᱸ ᱠᱚᱜ-ᱟ ᱾
ᱦᱳᱭ ᱜᱚᱝᱠᱮ ᱦᱳᱭ ᱟᱹᱰᱤ ᱡᱚᱛᱷᱟᱛ ᱠᱟᱛᱷᱟ ᱾
ᱦᱩᱸ ᱾ ᱟᱫᱚ ᱚᱱᱟ ᱦᱚᱛᱮᱜ ᱛᱮ ᱱᱚᱣᱟ ᱫᱚ ᱨᱟᱹᱥᱠᱟᱹ ᱨᱮᱱᱟᱜ ᱫᱚ ᱠᱟᱛᱷᱟ ᱫᱚ ᱵᱟᱝ ᱠᱟᱱ ᱨᱮᱦᱚᱸ ᱟᱫᱚ ᱟᱵᱚᱨᱮᱱ ᱢᱟᱱᱣᱟ ᱠᱚ ᱡᱟᱦᱟᱸ ᱵᱟᱹᱲᱤᱡ ᱠᱚ ᱠᱟᱹᱢᱤᱭᱮᱫ ᱱᱚᱣᱟ ᱥᱩᱫᱷᱨᱟᱹᱣ ᱨᱮᱱᱟᱜ ᱦᱚᱸ ᱠᱟᱨᱚᱱ ᱠᱟᱱ ᱜᱮᱭᱟ ᱟᱫᱚ ᱚᱱᱟ ᱠᱷᱟᱹᱛᱤᱨ ᱛᱮᱧ ᱱᱚᱣᱟᱧ ᱞᱟᱹᱭᱟ᱾ ᱱᱚᱣᱟ ᱯᱨᱳᱜᱨᱟᱢ ᱢᱳᱜᱨᱟᱢ ᱵᱟᱝ ᱫᱚᱦᱚ ᱠᱟᱛᱮᱫ ᱡᱩᱫᱤ ᱟᱵᱚ ᱩᱱᱠᱩ ᱢᱟᱱᱮ ᱟᱵᱚᱨᱮᱱ ᱠᱟᱹᱴᱤᱡ ᱢᱟᱹᱭ ᱵᱟᱹᱵᱩ ᱛᱟᱠᱚ ᱡᱩᱫᱤ ᱥᱮᱪᱮᱫ ᱮᱢ ᱞᱟᱹᱜᱤᱫ ᱠᱷᱟᱡ ᱡᱩᱫᱤ ᱰᱟᱨᱢᱟ ᱛᱟᱨᱢᱟ ᱫᱚᱦᱚ ᱠᱟᱛᱮᱫ ᱩᱱᱠᱩ ᱪᱮᱛᱟᱱ ᱨᱮ ᱡᱩᱫᱤ ᱱᱚᱣᱟ ᱱᱚᱣᱟ ᱪᱮᱫᱞᱮ ᱠᱟᱛᱮ ᱠᱚ ᱤᱝᱨᱮᱡᱽ ᱠᱚ ᱞᱟᱜᱟ ᱞᱮᱫ ᱠᱚᱣᱟ ᱪᱮᱫ ᱛᱮ ᱥᱟᱥᱚᱱ ᱠᱟᱛᱮ ᱡᱩᱫᱤ ᱰᱟᱨᱢᱟ ᱛᱮᱠᱚ ᱩᱫᱩᱜ ᱟᱵᱚᱱ ᱠᱮᱭᱟ ᱟᱹᱰᱤ ᱱᱟᱯᱟᱭ ᱠᱚᱜ-ᱟ᱾
ᱦᱳᱭ ᱜᱚᱢᱠᱮ ᱦᱳᱭ ᱦᱳᱭ ᱱᱚᱣᱟ ᱟᱰᱤ ᱡᱚᱛᱷᱟᱛ ᱠᱟᱛᱷᱟ ᱵᱮᱱ ᱞᱟᱹᱭ ᱟᱠᱟᱫᱟ ᱾ ᱡᱮ ᱱᱩᱝᱠᱤᱱ ᱢᱟᱭᱟᱢ ᱮᱢ ᱠᱟᱛᱮᱜ ᱠᱤᱱ ᱨᱩᱠᱷᱤᱭᱟᱹ ᱫᱚᱦᱚ ᱦᱚᱴᱚ ᱠᱟᱫᱟ ᱱᱚᱣᱟ ᱛᱚ ᱟᱨ ᱤᱭᱟᱹ ᱨᱮᱱᱟᱜ ᱠᱟᱛᱷᱟ ᱫᱚ ᱵᱟᱝ ᱠᱟᱱᱟ ᱦᱚᱭᱛᱚ ᱯᱷᱩᱨᱜᱟᱹᱞ ᱠᱟᱱᱟ ᱚᱱᱟ ᱫᱚ ᱨᱟᱹᱥᱠᱟᱹ ᱨᱮᱱᱟᱜ ᱜᱮ ᱠᱟᱱᱟ ᱮᱱᱠᱷᱟᱱ ᱠᱷᱟᱱ ᱦᱟᱸᱜ ᱡᱮ ᱱᱚᱜ-ᱚ ᱱᱚᱝᱠᱤᱱ ᱡᱮ ᱡᱤᱣᱭᱤ ᱠᱤᱱ ᱮᱢ ᱠᱮᱫ ᱛᱟᱹᱠᱤᱱᱟ ᱟᱵᱚᱣᱟᱜ ᱱᱚᱣᱟ ᱫᱤᱥᱚᱢ ᱯᱷᱩᱨᱜᱟᱹᱞ ᱠᱷᱟᱹᱛᱤᱨ ᱟᱵᱚ ᱩᱭᱦᱟᱹᱨ ᱫᱚᱦᱚ ᱥᱮ ᱫᱩᱠ ᱨᱮᱱᱟᱜ ᱠᱟᱛᱷᱟ ᱠᱟᱱ ᱜᱮᱭᱟ ᱦᱮᱸ᱾ ᱟᱨ ᱟᱞᱤᱧᱟᱜ ᱠᱟᱛᱷᱟ ᱛᱮᱫᱚ ᱱᱚᱜ-ᱚᱭ ᱯᱨᱳᱜᱨᱟᱢ ᱠᱚ ᱠᱚᱨᱟᱣ ᱱᱚᱣᱟ ᱫᱚ ᱟᱹᱰᱤ ᱵᱟᱹᱲᱤᱡ ᱦᱩᱭᱩᱜ ᱠᱟᱱᱟ᱾ ᱦᱩᱞᱜᱟᱹᱨᱭᱟᱹ ᱠᱚ ᱡᱟᱦᱟᱸ ᱫᱚ ᱡᱟᱦᱟᱸ ᱫᱚ ᱱᱚᱣᱟ ᱫᱚ ᱵᱟᱝᱵᱚ ᱢᱟᱱᱟᱣ ᱵᱟᱛᱟᱣᱟ ᱦᱮᱸ ᱾ ᱟᱫᱚ ᱟᱞᱤᱧ ᱞᱤᱧ ᱱᱚᱜ-ᱚᱭ ᱟᱵᱚ ᱡᱩᱢᱤᱫ ᱠᱟᱛᱮᱜ ᱡᱩᱫᱤ ᱚᱱᱟ ᱠᱚᱵᱚᱱ ᱨᱩᱠᱷᱤᱭᱟᱹ ᱫᱚᱦᱚ ᱫᱟᱲᱮᱭᱟᱜ-ᱟ ᱥᱮ ᱟᱴᱚᱵᱟ ᱛᱟᱦᱚᱞᱮ ᱟᱹᱰᱤ ᱱᱟᱯᱟᱭᱚᱜ ᱜᱮᱭᱟ᱾
ᱦᱳᱭ ᱚᱱᱟᱜᱮ ᱱᱚᱣᱟ ᱱᱚᱣᱟ ᱤᱫᱤ ᱠᱟᱛᱮᱫ ᱟᱵᱮᱱ ᱴᱷᱮᱱ ᱠᱷᱚᱱᱟᱜ ᱡᱟᱦᱟᱸ ᱞᱤᱧ ᱟᱸᱡᱚᱢ ᱠᱮᱜᱼᱟ, ᱟᱹᱰᱤ ᱱᱟᱯᱟᱭ ᱞᱤᱧ ᱵᱩᱡᱷᱟᱹᱣ ᱠᱮᱜᱼᱟ, ᱟᱵᱮᱱ ᱴᱷᱮᱱ ᱠᱷᱚᱱᱟᱜ ᱠᱤᱪᱷᱩ ᱱᱚᱣᱟᱱᱟᱝ ᱟᱹᱞᱤᱧ ᱜᱮᱭᱟᱱ ᱞᱤᱧ ᱧᱟᱢ ᱠᱮᱜᱼᱟ ᱟᱨ ᱟᱹᱞᱤᱧ ᱦᱚᱸ ᱡᱟᱦᱟᱸ ᱛᱤᱱᱟᱹᱜ ᱞᱤᱧ ᱵᱟᱲᱟᱭ ᱠᱟᱱ ᱛᱟᱦᱮᱸᱱᱟ ᱚᱱᱟ ᱠᱷᱚᱱᱟᱜ ᱛᱚ ᱞᱤᱧ ᱵᱟᱲᱟᱭ ᱠᱟᱜ ᱠᱮ ᱛᱟᱦᱮᱸᱱ ᱜᱮᱭᱟ ᱟᱵᱮᱱ ᱴᱷᱮᱡ ᱠᱷᱚᱱᱟᱜ ᱱᱚᱣᱟ ᱟᱸᱡᱚᱢ ᱠᱟᱛᱮ ᱛᱮ ᱟᱹᱰᱤ ᱟᱹᱰᱤ ᱥᱟᱨᱦᱟᱣ ᱞᱤᱧ ᱪᱟᱞ ᱟᱵᱮᱱ ᱠᱟᱱᱟ ᱱᱚᱣᱟ ᱟᱹᱞᱤᱧ ᱱᱚᱣᱟ ᱟᱸᱡᱚᱢ ᱠᱟᱛᱮᱫ, ᱟᱵᱚ ᱦᱚᱸ ᱡᱟᱦᱟᱸ ᱢᱟᱨᱟᱝ ᱢᱟᱨᱟᱝ ᱦᱚᱲ ᱠᱚ ᱡᱟᱦᱟᱸ ᱛᱤᱱᱟᱹᱜ ᱱᱚᱣᱟ ᱞᱟᱹᱭ ᱠᱟᱫ ᱞᱟᱹᱭ ᱟᱹᱜᱩ ᱟᱠᱟᱫ ᱵᱚᱱᱟ ᱠᱚ᱾
ᱦᱳᱭ ᱦᱳᱭ ᱦᱳᱭ᱾
ᱦᱮᱸ ᱚᱱᱟ ᱠᱷᱚᱱᱟᱜ ᱦᱚᱞᱤᱧ ᱟᱸᱡᱚᱢ ᱟᱠᱟᱜᱼᱟ ᱥᱮᱫᱟᱭ ᱦᱟᱲᱟᱢ
ᱦᱳᱭ ᱦᱳᱭ ᱦᱳᱭ ᱦᱳᱭ ᱦᱳᱭ᱾
ᱦᱮᱸ ᱟᱫᱚ ᱚᱱᱟ ᱦᱚᱛᱮᱜ ᱛᱮ ᱡᱟᱦᱟᱸ ᱛᱤᱱᱟᱹᱜ ᱞᱤᱧ ᱟᱸᱡᱚᱢ ᱥᱮᱬᱟ ᱟᱠᱟᱫᱟ ᱱᱚᱣᱟ ᱠᱚᱦᱚᱸ ᱱᱚᱣᱟ ᱫᱚ ᱟᱵ ᱟᱵᱚᱣᱟᱜ ᱞᱟᱠᱪᱟᱨ ᱨᱮᱱᱟᱜ ᱠᱟᱱᱟ ᱱᱚᱣᱟ ᱠᱚ ᱡᱩᱫᱤ ᱵᱟᱢ ᱟᱸᱡᱚᱢ ᱠᱟᱜᱼᱟ ᱵᱟᱢ ᱥᱮᱬᱟ ᱠᱟᱜᱼᱟ,
ᱦᱳᱭ ᱦᱳᱭ ᱦᱳᱭ᱾
ᱛᱟᱦᱚᱞᱮ ᱯᱚᱨᱮᱛᱮ ᱱᱚᱣᱟ ᱟᱵᱚᱣᱟᱜ ᱵᱚᱦᱩ ᱮᱴᱠᱮᱴᱚᱬᱮ ᱨᱮ ᱛᱤᱸᱜᱩ ᱫᱟᱲᱮᱭᱟᱜᱼᱟ᱾
ᱦᱳᱭ ᱜᱚᱝᱠᱮ ᱱᱚᱣᱟ ᱫᱚ ᱡᱩᱫᱤ ᱵᱟᱵᱚᱱ ᱩᱭᱦᱟᱹᱨ ᱫᱚᱦᱚ ᱠᱟᱜᱼᱟ ᱱᱚᱣᱟ ᱢᱤᱫ ᱫᱤᱱ ᱟᱵᱚᱣᱟᱜ ᱜᱮ ᱮᱸᱴᱠᱮᱴᱚᱬᱮ ᱦᱩᱭᱩᱜᱼᱟ ᱦᱮᱸ ᱥᱮ ᱢᱟᱹᱭ ᱵᱟᱹᱵᱩ ᱛᱟᱠᱚ ᱡᱩᱫᱤ ᱟᱵᱚ ᱵᱟᱵᱚᱱ ᱪᱮᱫᱟ ᱠᱚᱣᱟ ᱥᱮ ᱵᱟᱵᱚᱱ ᱥᱮᱪᱮᱫ ᱦᱚᱪᱚ ᱠᱚᱣᱟ ᱛᱟᱦᱚᱞᱮ ᱩᱱᱠᱩ ᱦᱚᱸ ᱱᱟᱜ ᱵᱟᱝᱠᱚ ᱵᱟᱰᱟᱭ ᱧᱟᱢ ᱫᱟᱲᱮᱜᱼᱟ᱾
ᱦᱮᱸ ᱦᱮᱸ᱾ ᱱᱚᱣᱟ ᱡᱟᱦᱟᱸ ᱯᱨᱳᱜᱨᱟᱢ ᱞᱟᱹᱭ ᱠᱮᱫ ᱟᱢ ᱚᱱᱟ ᱡᱩᱫᱤ ᱱᱩᱠᱩ ᱠᱚ ᱧᱮᱞ ᱤᱫᱤᱭᱟ, ᱛᱟᱦᱚᱞᱮ ᱞᱟᱹᱭ ᱟᱠᱚ ᱦᱮᱸ ᱥᱮᱫᱟᱭ ᱨᱮᱱ ᱦᱟᱯᱲᱟᱢ ᱠᱚ ᱱᱚᱝᱠᱟ ᱦᱚᱴᱚ ᱟᱠᱟᱫᱟ᱾ ᱟᱫᱚ ᱪᱮᱫᱟᱜ ᱟᱵᱚ ᱫᱚ ᱵᱟᱵᱚᱱ ᱱᱚᱝᱠᱟᱭᱟ ᱱᱚᱝᱠᱟᱜᱮ ᱱᱚᱣᱟ ᱫᱚ ᱱᱤᱭᱚᱢ ᱠᱟᱱᱟ, ᱦᱩᱸ ᱚᱱᱠᱟ ᱜᱮᱠᱚ ᱢᱚᱱᱮ ᱠᱟᱜᱼᱟ ᱠᱤᱱᱛᱩ ᱡᱟᱦᱟᱸ ᱟᱵᱚ ᱱᱤᱭᱚᱢ ᱟᱵᱚ ᱵᱚᱱ ᱵᱟᱹᱲᱤᱡ ᱤᱫᱤᱭᱮᱫᱟ ᱟᱵᱚᱨᱮᱱ ᱦᱟᱯᱲᱟᱢ ᱠᱚᱠᱚ ᱵᱟᱹᱲᱤᱡ ᱮᱫᱟ ᱚᱱᱟ ᱫᱚ ᱡᱮᱢᱚᱱ ᱥᱚᱞᱦᱮ ᱠᱟᱛᱮ ᱥᱚᱞᱦᱮᱭᱟ ᱵᱚᱱ ᱟᱵᱚ ᱟᱵᱚ ᱡᱟᱦᱟᱸ ᱛᱤᱱᱟᱹᱜ ᱱᱚᱣᱟ ᱠᱤᱪᱷᱩ ᱜᱩᱞᱟᱹ ᱠᱟᱹᱴᱤᱡ ᱢᱮᱱ ᱠᱟᱛᱮᱫ ᱡᱩᱫᱤ ᱵᱚᱱ ᱥᱚᱞᱦᱮ ᱫᱟᱲᱮᱜᱼᱟ, ᱛᱟᱦᱚᱞᱮ ᱟᱹᱰᱤ ᱱᱟᱯᱟᱭ᱾
ᱦᱳᱭ ᱦᱳᱭ ᱦᱮᱸ ᱜᱚᱝᱠᱮ ᱟᱹᱞᱤᱧ ᱦᱚᱞᱤᱧ ᱞᱟᱹᱭᱟ ᱡᱮ ᱮᱸᱻ ᱡᱩᱫᱤ ᱡᱟᱦᱟᱸᱭ ᱯᱟᱨᱜᱟᱱᱟ ᱠᱚ ᱢᱮᱱᱟᱜ ᱠᱚᱛᱟ ᱵᱚᱱᱟ ᱩᱱᱠᱩ ᱴᱷᱮᱱ ᱡᱩᱫᱤ ᱱᱚᱣᱟ ᱠᱟᱛᱷᱟ ᱠᱚ ᱜᱟᱞᱚᱪ ᱠᱟᱛᱮᱫ ᱡᱩᱫᱤ ᱱᱚᱣᱟ ᱦᱩᱞ ᱢᱟᱦᱟ ᱞᱮᱠᱟᱱ ᱫᱤᱱᱨᱮ